ᱦᱮᱸ ᱡᱚᱦᱟᱨ ᱜᱮ᱾
ᱦᱮᱸ ᱡᱚᱦᱟᱨ ᱜᱮ ᱛ ᱱᱤᱭᱟᱹ ᱠᱚ ᱱᱟᱯᱟᱭ ᱵᱟᱲᱟ ᱜᱮᱛᱚ?
ᱦᱮᱸᱛᱚ ᱦᱚᱸᱜᱼᱚᱭ ᱱᱤᱛᱚᱜ ᱫᱚ ᱦᱟᱸᱜ ᱱᱟᱯᱟᱭ ᱵᱟᱲᱟᱭ ᱜᱮ ᱢᱮᱱᱟᱜ ᱟᱠᱟᱫ ᱞᱤᱧᱟᱹ ᱟᱨ ᱟᱹᱵᱤᱱ ᱜᱮ ᱚᱠᱟ ᱞᱮᱠᱟ ᱢᱮᱱᱟᱜ ᱟᱠᱟᱫ ᱵᱤᱱᱟ?
ᱦᱮᱸ ᱟᱹᱞᱤᱧ ᱦᱚᱸ ᱱᱤᱭᱟᱹ ᱵᱮᱲᱟ ᱫᱚ ᱱᱟᱯᱟᱭ ᱵᱟᱲᱟ ᱜᱮᱭᱟ ᱟᱨ ᱦᱩᱲᱩ ᱨᱚᱦᱚᱭ ᱠᱚ ᱛᱤᱱᱟᱹᱜ ᱥᱟᱺᱜᱤᱧ ᱜᱮᱭᱟ ᱛᱟᱯᱮ?
ᱦᱩᱲᱩ ᱨᱚᱦᱚᱭ ᱠᱚᱫᱚ ᱦᱟᱸᱜ ᱱᱚᱜ ᱚᱚᱭ ᱛᱚ ᱪᱟᱞᱩ ᱟᱠᱟᱱ ᱜᱮᱭᱟ ᱦᱟᱸᱜ ᱞᱟᱦᱟ ᱛᱮᱼᱼ ᱢᱤᱫ ᱫᱷᱟᱣ ᱫᱟᱜ ᱞᱟᱜᱟᱣ ᱞᱮᱱ ᱛᱟᱦᱮᱸ ᱚᱱᱟ ᱫᱟᱜ ᱨᱮ ᱠᱟᱹᱴᱤᱡ ᱨᱚᱦᱚᱭ ᱵᱟᱲᱟ ᱦᱩᱭᱞᱱᱟ ᱛᱟᱯᱚᱨᱮᱼᱼ
ᱦᱩᱸ᱾
ᱫᱟᱜ ᱛᱟᱞᱟ ᱨᱮ ᱢᱟᱭ ᱵᱚᱱᱫᱚ ᱞᱮᱫᱟ ᱟᱫᱚ ᱯᱷᱮ ᱱᱚᱜᱼᱚᱭ ᱱᱤᱛᱚᱜ ᱫᱟᱜ ᱠᱚ ᱞᱟᱜᱟᱣ ᱠᱟᱱᱟ ᱠᱟᱹᱢᱤ ᱦᱚᱸ ᱵᱟᱲᱟ ᱦᱩᱭᱩᱜ ᱠᱟᱱᱟ, ᱟᱯᱮ ᱥᱮᱫᱜᱮ ᱚᱠᱟᱞᱮ ᱞᱮᱠᱟ?
ᱦᱮᱸ ᱟᱞᱮ ᱥᱮᱫ ᱦᱚᱸ ᱵᱟᱹᱭᱦᱟᱹᱲ ᱠᱚᱫᱚ ᱨᱚᱦᱚᱭ ᱠᱟᱫᱟᱞᱮ᱾ ᱟᱨ ᱮᱵᱚᱝ ᱜᱷᱩᱴᱩ ᱠᱚ ᱠᱷᱚᱱ ᱵᱟᱹᱠᱤ ᱢᱮᱱᱟᱜᱼᱟ ᱵᱟᱹᱫᱽ ᱠᱚ ᱡᱟᱦᱟᱸ ᱠᱚ᱾ ᱛᱟᱨᱮ ᱫᱟᱜ ᱢᱟᱞ ᱦᱚᱞᱟ ᱫᱟᱜ ᱞᱮᱫᱟᱭ ᱵᱷᱟᱜᱤ ᱜᱮ ᱟᱫᱚ ᱚᱱᱟᱜᱮ ᱠᱟᱹᱴᱤᱡ ᱦᱟᱥᱟ ᱠᱚ ᱥᱟᱹᱛ ᱵᱟᱲᱟᱭ ᱦᱩᱭᱩᱜ ᱠᱟᱱᱟ ᱦᱮᱸ᱾
ᱦᱳᱭ᱾
ᱟᱨ ᱛᱟᱦᱚᱞᱮ ᱟᱯᱮ ᱫᱚ ᱪᱮᱜ ᱦᱩᱲ ᱠᱚ ᱯᱮ ᱨᱚᱦᱚᱭ ᱜᱮᱭᱟ?
ᱟᱞᱮ ᱥᱮᱜ ᱫᱚ ᱦᱟᱸᱜ ᱱᱚᱜᱼᱚᱭ ᱩᱸ ᱱᱤᱛᱚᱜ ᱫᱚ ᱦᱟᱸᱜ ᱪᱮᱫ ᱦᱩᱲᱩ ᱠᱚ ᱠᱚ ᱨᱚᱦᱭᱟ ᱚᱱᱟ ᱫᱚ ᱵᱟᱞᱤᱧ ᱵᱟᱰᱟᱭ ᱜᱮᱭᱟ᱾ ᱚᱲᱟᱜ ᱦᱚᱲ ᱠᱚ ᱨᱚᱦᱚᱭ ᱜᱮᱭᱟ ᱛᱚ ᱚᱱᱟ ᱧᱩᱛᱩᱢ ᱠᱚᱫᱚ ᱵᱟᱝ ᱞᱤᱧ ᱵᱟᱰᱟᱭ ᱜᱮᱭᱟ᱾
ᱦᱟᱸ ᱡᱟᱭᱦᱳᱠ ᱚᱻ᱾
ᱟᱯᱮ ᱥᱮᱫ ᱫᱚ ᱵᱟᱲᱟᱭ
ᱦᱟᱸ ᱦᱮᱸ ᱟᱞᱮ ᱥᱮᱜ ᱫᱚ ᱦᱩᱲᱩ ᱫᱚ ᱚᱱᱟ ᱥᱚᱨᱱᱚ ᱦᱩᱲᱩ ᱡᱟᱦᱟᱸᱭ ᱠᱚ ᱢᱮᱛ ᱛᱟ ᱚᱱᱟ ᱦᱚᱸ ᱨᱚᱦᱚᱭ ᱵᱟᱲᱟ ᱦᱩᱭᱩᱜ ᱟ ᱟᱨ ᱢᱮᱱᱟᱜᱼᱟ ᱵᱤᱵᱤ ᱤᱞᱤᱵᱦᱮᱱ ᱢᱤᱫᱴᱮᱱ ᱦᱩᱲᱩ ᱢᱮᱱᱟᱜᱼᱟ ᱚᱱᱟ ᱦᱚᱸ᱾ ᱟᱨ ᱡᱟᱦᱟᱸ ᱯᱟᱭᱮᱥ ᱠᱚ ᱚᱱᱟ ᱫᱟᱱᱟ ᱜᱩᱲᱤ ᱦᱳᱲᱳ ᱚᱱᱟ ᱦᱚᱸ ᱠᱚ ᱨᱚᱦᱚᱭ ᱵᱟᱲᱟ ᱦᱩᱭᱩᱜ ᱜᱮᱭᱟ᱾
ᱟᱪᱪᱷᱟ᱾
ᱚ ᱛᱟᱦᱚᱞᱮ ᱟᱯᱮ ᱥᱮᱜ ᱫᱚ ᱚᱱᱟ ᱚᱵ ᱵᱟᱦᱟ ᱢᱟᱜ ᱢᱚᱬᱮ ᱠᱚ ᱦᱩᱭᱩᱜ ᱵᱟᱲᱟ ᱜᱮᱭᱟ ᱥᱮ ᱵᱟᱝ?
ᱵᱟᱦᱟ ᱢᱟᱜ ᱢᱚᱬᱮ ᱦᱮᱸ ᱦᱩᱭᱩᱜ ᱜᱮᱭᱟ ᱟᱫᱚ ᱟᱞᱮ ᱥᱮᱜ ᱫᱚ ᱱᱮᱛᱟᱨ ᱫᱚ ᱢᱟᱱᱮ ᱩᱱᱟᱹᱜ ᱡᱟᱸᱠ ᱡᱚᱢᱚᱠ ᱨᱟᱹᱥᱠᱟᱹ ᱫᱚ ᱵᱟᱝ ᱦᱩᱭᱩᱜᱼᱟ ᱡᱟᱦᱟ ᱞᱮᱠᱟ ᱩᱱ ᱫᱤᱱ ᱦᱩᱭᱩᱜ ᱛᱟᱦᱮᱸᱜᱼᱟ ᱱᱮᱛ ᱛᱟᱨ ᱫᱚ ᱟᱸᱻᱟᱞᱮ ᱫᱤᱥᱚᱢ ᱫᱚ ᱩᱱᱟᱹᱜ ᱫᱚ ᱵᱟᱝ ᱠᱚ ᱢᱟᱱᱟᱣ ᱜᱮ ᱡᱟᱦᱟᱸ ᱵᱚᱸᱜᱟ ᱢᱟᱱᱮ ᱵᱟᱦᱟ ᱛᱟᱢ ᱟᱨ ᱢᱟᱜ ᱢᱚᱬᱮ ᱛᱟᱢ ᱡᱟᱦᱟᱸ ᱵᱚᱸᱜᱟ ᱧᱩᱛᱩᱢ ᱛᱮᱜᱮ ᱠᱚ ᱠᱟᱹᱴᱤᱡ ᱠᱩ ᱵᱚᱸᱜᱟ ᱵᱟᱲᱟᱭᱟ ᱠᱚ ᱦᱮᱸ ᱵᱚᱸᱜᱟ ᱵᱩᱨᱩ ᱭᱟᱠᱚ ᱤᱱᱟᱹ‌ ᱜᱮ ᱱᱚᱝᱠᱟ ᱡᱮ ᱮᱱᱮᱡ ᱨᱟᱹᱥ ᱠᱟᱹ ᱚᱱᱠᱟ ᱫᱚ ᱵᱟᱝ ᱦᱩᱭᱩᱜ ᱜᱮᱭᱟ ᱟᱞᱮ ᱴᱷᱮᱱ ᱫᱚ ᱱᱟ ᱟᱞᱮ ᱥᱩᱨ ᱥᱩᱯ ᱯᱩᱨ ᱠᱚᱨᱮ ᱫᱚᱢᱮ ᱢᱟᱨᱟᱝ ᱟᱠᱟᱨ ᱛᱮᱜᱮ ᱦᱩᱭᱩᱜ ᱜᱮᱭᱟ ᱟᱞᱮ ᱟᱹᱛᱩ ᱨᱮᱫᱚ ᱚᱱᱠᱟ ᱵᱟᱝ ᱦᱩᱭᱩᱜ ᱜᱮᱭᱟ ᱟᱫᱚ ᱟᱯ ᱯᱮ ᱥᱮᱫ ᱜᱮ ᱚᱠᱟ ᱞᱮᱠᱟ?
ᱦᱮᱸ ᱟᱞᱮ ᱥᱮᱜ ᱦᱚᱸ ᱟᱞᱮ ᱥᱮᱜ ᱫᱚ ᱟᱹᱰᱤ ᱡᱟᱠ ᱡᱚᱢᱚᱠ ᱜᱮ ᱦᱩᱭᱩᱜᱼᱟ ᱚᱸ᱾ ᱮᱻ ᱮᱱᱮᱡ ᱥᱮᱨᱮᱧ ᱠᱚᱦᱚᱸ ᱮᱫ ᱵᱷᱟᱜᱮ ᱦᱩᱭᱩᱜᱼᱟ ᱦᱩᱸ᱾
ᱩᱸ ᱪᱷᱟ᱾
ᱟᱨ ᱯᱩᱡᱟᱹ ᱛᱟᱭᱱᱚᱢ ᱡᱟᱦᱮᱨ ᱥᱳᱲᱮ ᱠᱚ ᱡᱚᱢ ᱵᱟᱲᱟ ᱠᱟᱛᱮᱜ ᱟᱫᱚ ᱯᱟᱛᱟ ᱮᱱᱮᱡ ᱠᱚ ᱫᱚᱦᱚᱭ ᱜᱮᱭᱟ ᱞᱮ ᱚᱱᱟ ᱯᱟᱛᱟ ᱮᱱᱮᱡ ᱨᱮ ᱯᱨᱳᱜᱽᱨᱟᱢ ᱡᱟᱦᱟᱸ ᱠᱤᱪᱷᱩ ᱱᱟᱪᱚᱱᱤᱭᱟᱹ ᱢᱟᱱᱫᱳᱲᱤᱭᱟᱹ ᱠᱚ ᱡᱟᱦᱟᱸ ᱠᱚᱠᱚ ᱛᱟᱦᱮᱱᱟ ᱩᱱᱠᱩ ᱥᱤᱨᱯᱟᱹ ᱞᱮ ᱮᱢᱟ ᱠᱚᱣᱟ ᱦᱮᱸ ᱥᱤᱨᱯᱟᱹ ᱦᱤᱥᱟᱹᱵᱽ ᱛᱮ᱾ ᱚᱱᱟ ᱟᱵᱚᱣᱟᱜ ᱥᱟᱦᱟ ᱥᱮᱨᱣᱟ ᱤᱭᱟᱹ ᱨᱮ ᱢᱮᱱᱟᱜᱼᱟ ᱯᱟᱹᱧᱪᱤ ᱫᱷᱩᱛᱤ ᱟᱨ ᱤᱭᱟᱹ ᱦᱮᱸ ᱚᱱᱟ ᱞᱩᱜᱽᱲᱤᱡ ᱠᱚ ᱚᱱᱟ ᱠᱚᱜᱮ ᱟᱞᱮ ᱞᱮ ᱮᱢᱟᱣ ᱠᱚᱣᱟ᱾
ᱟᱪᱪᱷᱟ᱾ ᱛᱟᱦᱚᱞᱮ ᱠᱷᱟᱱ ᱟᱯᱮ ᱫᱚ ᱱᱚᱝᱠᱟ ᱵᱟᱦᱟ ᱫᱚ ᱩᱸ ᱛᱤᱱᱟᱹᱜ ᱫᱤᱱ ᱯᱮ ᱩᱢ ᱢᱟᱱᱟᱣ ᱜᱮᱭᱟ ᱯᱮ?
ᱮᱸ ᱵᱟᱦᱟ ᱫᱚ ᱟᱞᱮ ᱫᱚ ᱚ ᱢᱟᱱᱟᱣ ᱜᱮᱭᱟ ᱞᱮ ᱵᱟᱦᱟ ᱯᱚᱛᱷᱚᱢ ᱡᱟᱦᱟᱸ ᱩᱢ ᱩᱢ ᱛᱚ ᱚᱱᱟ ᱫᱚ ᱛᱤᱠᱮ ᱥᱚᱵᱚᱜ ᱦᱳᱭᱳᱜᱼᱟ ᱩᱱ ᱦᱳᱞᱳᱜ ᱫᱚ ᱛᱟᱨᱯᱚᱨᱮ ᱟᱫᱚ ᱟᱸᱜ ᱩᱢ ᱦᱤᱞᱳᱜ ᱜᱮ ᱦᱟᱱᱟ ᱟᱭᱩᱵ ᱵᱮᱲᱟ ᱫᱚ ᱢᱤᱫᱴᱮᱱ ᱟ ᱱᱟᱭᱠᱮ ᱚᱲᱟᱜ ᱨᱮ ᱢᱟᱱᱮ ᱮᱻ ᱨᱩᱢᱵᱽᱼᱩᱨᱢ‌ ᱰᱟᱠᱟ ᱞᱮᱠᱟ ᱦᱩᱭᱩᱜ ᱛᱟᱞᱮᱭᱟ ᱚ ᱧᱤᱫᱟᱹ ᱵᱮᱲᱟ ᱟᱫᱚ ᱚᱱᱟ ᱫᱚ ᱦᱮᱸ ᱵᱚᱸᱜᱟ ᱵᱩᱨᱩ ᱠᱚ ᱦᱤᱡᱩᱜ-ᱟ ᱵᱚᱸᱜᱟ ᱵᱩᱨᱩ ᱛᱟᱞᱟ ᱛᱮ ᱮᱸ ᱡᱟᱦᱟᱸ ᱠᱚ ᱡᱟᱦᱮᱨ ᱨᱮᱼᱼ ᱠᱟᱹᱢᱤ ᱦᱚᱨᱟ ᱡᱟᱦᱟᱸ ᱟ ᱡᱟᱦᱮᱨ ᱫᱟᱜ ᱵᱚᱞᱚ ᱟᱨᱚ ᱚᱱᱭᱱᱚ ᱠᱤᱪᱷᱩ ᱠᱟᱹᱢᱤ ᱠᱚ ᱛᱟᱦᱮᱱ ᱜᱮᱭᱟ ᱥᱚ ᱥᱟᱛᱼᱼ ᱯᱟᱴᱟᱼᱯᱟᱯᱟ ᱦᱮᱸ ᱛᱟᱦᱚᱞᱮ ᱚᱱᱟ ᱵᱟᱠᱷᱨᱟ ᱟᱫᱚᱼᱼ ᱩᱸᱢ ᱡᱟᱦᱟᱸ ᱠᱚ ᱵᱟᱹᱠᱤ‌ ᱠᱤᱪᱷᱩ‌ ᱟᱢᱼᱼ ᱢᱟᱱᱮ ᱡᱟᱦᱟᱸ ᱡᱟᱦᱮᱨ ᱫᱟᱜ ᱠᱚ ᱠᱤᱪᱷᱩ ᱡᱩᱫᱤ ᱜᱳᱞᱢᱟᱞ ᱛᱟᱦᱮᱱᱟ ᱚᱱᱟ ᱯᱚ ᱵᱚᱸᱜᱟ ᱵᱩᱨᱩᱼᱼ ᱚᱱᱟ ᱠᱚ ᱞᱟᱹᱭᱟ ᱡᱮ ᱱᱚᱣᱟ ᱫᱚ ᱱᱚᱝᱠᱟ ᱫᱚ ᱵᱟᱝ ᱱᱚᱝᱠᱟ ᱮ ᱱᱚᱝᱠᱟ ᱠᱟᱹᱴᱤᱡ ᱵᱷᱩᱞ ᱦᱩᱭ ᱠᱟᱱ ᱛᱟᱯᱮᱭᱟ᱾ ᱟᱹᱭᱩᱵ ᱵᱮᱲᱟ ᱫᱚ ᱚᱱᱟ ᱦᱩᱭᱩᱜ-ᱟ ᱛᱟᱨᱯᱚᱨᱮ ᱫᱚᱥᱟᱨ ᱵᱮᱲᱟ ᱦᱩᱭᱩᱜ-ᱟ᱾ ᱱᱮᱜ ᱥᱟᱹᱨᱫᱤ ᱦᱤᱞᱳᱜ ᱫᱚ ᱚᱱᱟᱼᱼ ᱱᱟᱭᱠᱤ ᱡᱚᱛᱚ ᱦᱚᱲ ᱵᱟᱵᱟ ᱜᱚᱜᱚ ᱛᱟᱠᱚ ᱮᱵᱚᱝ ᱫᱟᱹᱭ ᱫᱤᱫᱤ ᱛᱟᱠᱚ ᱡᱟᱜᱮ ᱡᱚᱛᱚ ᱦᱚᱲ ᱯᱮᱲᱟ ᱯᱟᱹᱣᱲᱟᱹ ᱠᱚ᱾
ᱥᱟᱹᱨᱫᱤ ᱦᱤᱞᱳᱜ ᱡᱷᱚᱛᱚ ᱦᱚᱲ ᱠᱚ ᱪᱟᱞᱟᱜᱼᱟ ᱱᱟᱭ ᱱᱟᱭᱠᱮ ᱚᱲᱟᱜ ᱛᱮ ᱛᱟᱨᱯᱚᱨᱮ ᱚᱸᱰᱮ ᱜᱮ ᱥᱮᱨᱮᱧ ᱠᱤ ᱨᱩ ᱛᱟᱞᱟ ᱛᱮᱜᱮ ᱩᱱᱠᱩ ᱵᱚᱸᱜᱟ ᱵᱩᱨᱩ ᱠᱚ ᱟᱬᱜᱚᱱᱟ ᱛᱟᱯᱚᱨᱮ ᱱᱟᱭᱠᱮᱭᱟᱞᱮ ᱡᱟᱦᱮᱨ ᱛᱮᱞᱮ ᱟᱹᱜᱩᱭᱟ ᱛᱟᱯᱚᱨᱮ ᱟᱹᱜᱩ ᱠᱟᱛᱮᱜ ᱟᱫᱚ᱾ ᱯᱩᱡᱟᱹ ᱯᱟᱥᱟ ᱠᱚ ᱟᱨᱟᱢᱵᱷᱚᱜᱼᱟ ᱟᱨᱟᱢᱵᱷᱚ ᱠᱟ ᱠᱟᱛᱮᱮᱫᱼᱼ
ᱟᱫᱚ ᱯᱣᱟᱥ ᱥᱚᱞᱦᱟ ᱚᱱᱠᱟ ᱵᱷᱟᱵᱛᱮᱜᱮ ᱦᱩᱭᱩᱜᱼᱟ ᱟᱨ ᱱᱟᱭᱤᱴ ᱫᱚ ᱯᱨᱳᱜᱨᱟᱢ ᱠᱚ ᱦᱩᱭᱩᱜᱼᱟ ᱚᱱᱠᱟ᱾
ᱟᱪᱪᱷᱟ ᱛᱟᱦᱚᱞᱮ ᱠᱷᱟᱱ ᱫᱚ ᱟᱯᱮ ᱫᱤᱥᱚᱢ ᱫᱚ ᱢᱟᱱᱮ ᱟᱹᱰᱤ ᱡᱟᱸᱠ ᱡᱚᱢᱚᱠ ᱜᱮ ᱢᱟᱱᱮ ᱨᱩᱥᱤᱠ ᱠᱟ ᱫᱤᱥᱚᱢ ᱠᱟᱱ ᱜᱮᱭᱟ ᱯᱮ ᱢᱟᱱᱮ ᱡᱚᱛᱚ ᱠᱤᱪᱷᱩ ᱛᱮᱜᱮ ᱡᱩᱢᱤᱫ ᱢᱮᱱᱟᱜ ᱠᱟᱫ ᱯᱮᱭᱟ ᱟᱞᱮ ᱫᱤᱥᱚᱢ ᱡᱩᱢᱤᱫ ᱦᱚᱸ ᱩᱱᱟᱹᱜ ᱟᱛᱩ ᱦᱚᱲ ᱠᱚ ᱩᱱᱟᱹᱜ ᱡᱩᱢᱤᱫ ᱵᱟᱹᱱᱩᱜ ᱠᱚᱣᱟ ᱛᱚ ᱚᱱᱟ ᱠᱷᱟᱹᱛᱤᱨ ᱛᱮ ᱢᱟᱱᱮ ᱩᱱᱟᱹᱜ ᱡᱟᱠ ᱡᱚᱢᱚᱠ ᱫᱚ ᱵᱟᱝᱠᱚ ᱢᱟᱱᱟᱣ ᱜᱮᱭᱟ ᱛᱚ ᱟᱹᱛᱩ ᱦᱚᱲ ᱠᱚ ᱡᱩᱫᱤ ᱡᱩᱢᱤᱫ ᱮᱢ ᱛᱟᱦᱮᱱᱟ ᱛᱟᱦᱱᱮ ᱠᱷᱟᱱ ᱫᱚ ᱡᱚᱛᱚ ᱦᱚᱲ ᱢᱤᱞ ᱮᱢ ᱛᱟᱦᱮᱸ ᱞᱮᱱᱠᱷᱟᱱ ᱫᱚ ᱴᱷᱤᱠ ᱜᱮᱭᱟ ᱚᱱᱠᱟ ᱢᱟᱨᱟᱝ ᱟᱠᱟᱨ ᱛᱮᱜᱮᱢ ᱢᱟᱱᱮᱢ ᱢᱟᱱᱟᱣ ᱫᱟᱲᱮᱭᱟᱜ ᱟᱢ ᱟᱨᱠᱤ ᱟᱨ ᱡᱟᱦᱟᱱᱟᱜ ᱟᱨᱦᱚᱸ ᱚᱝᱠᱟ ᱟᱹᱛᱩ ᱟᱹᱛᱩᱳ ᱢᱚᱫᱽᱫᱷᱮ ᱨᱮᱜᱮ ᱡᱩᱫᱤ ᱱᱚᱝᱠᱟ ᱦᱚᱭ᱾ ᱪᱤᱠᱟᱹᱛᱮᱢ ᱢᱟᱱᱟᱣᱟ ᱦᱮᱸ ᱩᱱᱟᱹᱜ ᱡᱩᱢᱤᱫ ᱫᱚ ᱵᱟᱹᱱᱩᱜ ᱠᱚᱣᱟ ᱛᱚ᱾
ᱦᱮᱸ ᱟᱫᱚ ᱛᱟᱦᱚᱞᱮ ᱢᱤᱫᱴᱮᱱ ᱠᱟᱛᱷᱟ ᱦᱤᱥᱟᱹᱵ ᱛᱮᱜᱮ ᱞᱟᱹᱭᱫᱟᱹᱧ ᱢᱟᱱᱮ ᱚᱱᱟ ᱡᱟᱦᱟᱸ
ᱥᱟᱹᱜᱩᱱ ᱵᱟᱯᱞᱟ ᱵᱤᱱ ᱠᱩᱥᱤᱭᱟᱜ ᱜᱮᱭᱟ ᱥᱮ ᱢᱟᱱᱮ ᱟᱺᱜᱤᱨ ᱠᱟᱛᱮᱫ ᱡᱟᱦᱟᱸ ᱵᱟᱯᱞᱟ ᱠᱚ ᱚᱠᱟᱴᱟᱜ ᱵᱤᱱ ᱠᱩᱥᱤᱭᱟᱜ ᱜᱮᱭᱟ᱾
ᱟᱹᱞᱤᱧ ᱫᱚ ᱢᱟᱱᱮ ᱠᱩᱥᱤ ᱞᱟ. ᱭ ᱛᱮᱫᱚ ᱥᱟᱨ ᱥᱟᱹᱜᱩᱱ ᱵᱟᱯᱞᱟ ᱜᱮᱞᱤᱧ ᱠᱩᱥᱤᱭᱟᱜ ᱜᱮᱭᱟ ᱡᱮᱢᱚᱱ ᱱᱮᱛᱟᱨ ᱫᱚ ᱱᱚᱝᱠᱟ ᱧᱮᱞᱚᱜ ᱠᱟᱱᱟ ᱡᱟᱹᱥᱛᱤ ᱠᱟᱭᱛ ᱛᱮᱜᱮ ᱥᱟᱨ ᱥᱟᱹᱜᱩᱱ ᱵᱟᱯᱞᱟ ᱧᱮᱞᱚᱜ ᱠᱟᱱ ᱨᱮᱦᱚᱸ ᱡᱮᱢᱚᱱ ᱠᱚᱲᱟ ᱜᱤᱫᱽᱨᱟᱹ ᱟᱨ ᱠᱩ ᱠᱩᱲᱤ ᱜᱤᱫᱽᱨᱟᱹ ᱡᱟᱦᱟᱸᱭ ᱦᱟᱸᱜ ᱩᱱᱠᱤᱱᱟᱜ ᱠᱩᱥᱤ ᱨᱟᱹᱡᱤ ᱛᱮᱜᱮ ᱦᱟᱸᱜ ᱱᱮᱛᱟᱨ ᱫᱚ ᱵᱟᱯᱞᱟ ᱠᱚᱫᱚ ᱦᱩᱭᱩᱜ ᱠᱟᱱᱟ ᱡᱮᱢᱚᱱ ᱟᱹᱠᱤᱱ ᱟᱹᱠᱤᱱ ᱢᱚᱫᱽᱫᱷᱮᱨᱮ ᱠᱩᱥᱤ ᱨᱟᱹᱡᱤ ᱛᱟᱦᱮᱱᱟ ᱛᱟᱯᱚᱨᱮᱼᱼ ᱟᱭᱳ ᱵᱟᱵᱟ ᱴᱷᱮᱱ ᱚᱱᱠᱟ ᱥᱚᱫᱚᱨ ᱠᱟᱛᱮᱜ ᱵᱟᱯᱞᱟ ᱠᱟᱠᱤᱱ ᱠᱟᱱᱟ ᱠᱚ ᱱᱮᱛᱟᱨ ᱫᱚ ᱟᱨ ᱩᱱᱫᱤᱱ ᱫᱚ᱾ ᱡᱟᱦᱟᱸ ᱟᱭᱳᱵᱟᱵᱟ ᱠᱩᱥᱤ ᱛᱮᱜᱮ ᱚᱠᱟ ᱨᱮᱜᱮ ᱠᱚ ᱞᱟᱹᱭᱟ ᱚᱸᱰᱮᱜᱮ ᱟᱨ ᱩᱱᱤ ᱴᱷᱮᱱ ᱜᱮ ᱚᱱᱠᱟ ᱡᱟᱢᱟᱭ ᱚᱱᱠᱟ ᱦᱩᱭᱩᱜ ᱠᱟᱱ ᱛᱟᱦᱮᱸᱜᱼᱟ᱾
ᱛᱚ ᱚᱱᱟ ᱫᱚ ᱢᱟᱱᱮ ᱟᱫᱚ ᱢᱟᱱᱮ ᱢᱟᱹᱭ ᱠᱤ ᱢᱟᱹᱭ ᱛᱮᱫᱚ ᱵᱟᱝᱠᱚ ᱠᱩᱞᱤ ᱵᱟᱲᱟᱭ ᱠᱟᱱᱟ ᱡᱮ ᱢᱟᱹᱭ ᱟᱢᱫᱚ ᱱᱚᱰᱮ ᱯᱚᱪᱷᱚᱱᱫᱚ ᱢᱮᱱᱟᱜ ᱛᱟᱢᱟ ᱥᱮ ᱵᱟᱹᱱᱩᱜ ᱛᱟᱢᱟ ᱟᱸ ᱚᱱᱟ ᱟᱠᱚᱣᱟᱜ ᱰᱤᱥᱤᱥᱮᱱᱼᱼ ᱛᱮᱜᱮ ᱜᱟᱨᱡᱮᱱᱟᱜ ᱰᱤᱥᱤᱥᱮᱱ ᱛᱮᱜᱮ ᱰᱤᱥᱮᱱ ᱠᱚ ᱦᱟᱛᱟᱣᱫᱟ ᱛᱯᱚᱨᱮ ᱠᱚ ᱮᱸ ᱡᱟᱶᱟᱭᱮ ᱠᱟᱱᱟ ᱛᱟᱯᱚᱨᱮ ᱚᱱᱟ ᱯᱮᱨᱤ ᱯᱤᱠᱷᱤ ᱛᱮ ᱡᱟᱦᱟᱸᱭᱟᱜ ᱡᱩᱫᱤ ᱚᱱᱠᱟ ᱢᱟᱱᱮ ᱫᱤᱨᱜᱷᱚ ᱫᱤᱱ ᱢᱤᱫᱴᱟᱝ ᱥᱚᱢᱯᱚᱨᱠᱚ ᱛᱟᱦᱮᱱᱟ ᱚᱱᱟ ᱤᱫᱤ ᱠᱟᱛᱮᱜ ᱟᱫᱚ ᱩᱱᱤ ᱫᱚ ᱥᱩᱥᱟᱭᱤᱴ ᱫᱟᱠᱤᱱ ᱥᱮ ᱛᱟᱭᱛᱚ
ᱦᱳᱭ ᱴᱷᱤᱠ ᱴᱷᱤᱠ
ᱚᱝᱠᱟ ᱵᱷᱟᱵ ᱛᱮᱜᱮ ᱤᱭᱟᱹ ᱠᱚ ᱪᱟᱞᱟᱜ ᱠᱟᱱᱟ ᱟᱫᱚ ᱚᱱᱟ ᱦᱤᱥᱟᱹᱵ ᱛᱮ ᱟᱵᱤᱱ ᱪᱮᱫ ᱵᱤᱱ ᱞᱟᱹᱭᱟ ᱡᱮ ᱚᱱᱟ ᱫᱚ ᱜᱟᱨᱡᱮᱱ ᱠᱚᱣᱟᱜ ᱤᱭᱟᱹ ᱥᱮ ᱢᱟᱹᱭ ᱵᱟᱹᱵᱩ ᱛᱟᱠᱚ ᱚᱱᱟ ᱤᱭᱟᱹ ᱠᱟᱹᱴᱤᱡ ᱞᱟᱹᱭᱟᱜ ᱢᱮ
ᱚᱱᱟ ᱵᱷᱩᱞ ᱫᱚ ᱦᱩᱭᱩᱜ ᱠᱟᱱᱟ ᱢᱟᱱᱮ ᱜᱟᱨᱡᱮᱱ ᱫᱚ ᱜᱟᱨᱡᱮᱱ ᱦᱚᱸ ᱵᱩᱡᱷᱟᱹᱣ ᱦᱩᱭᱩᱜ ᱛᱟᱠᱚᱣᱟ ᱡᱮ ᱢᱟᱱᱮ ᱜᱟᱨᱡᱮᱱ ᱫᱚ ᱡᱷᱚᱛᱚ ᱦᱚᱲ ᱜᱮᱠᱚ ᱠᱷᱚᱡᱚᱜ ᱜᱮᱭᱟ ᱡᱮ ᱤᱧᱤᱡ ᱜᱤᱫᱽᱨᱟᱹ ᱤᱧᱤᱡ ᱠᱚᱲᱟ ᱜᱤᱫᱽᱨᱟᱹ ᱥᱮ ᱤᱧᱤᱡ ᱠᱩᱲᱤ ᱜᱤᱫᱽᱨᱟᱹ ᱡᱮᱢᱚᱱ ᱱᱟᱯᱟᱭᱛᱮ ᱛᱟᱦᱮᱱ ᱛᱤᱧ ᱢᱟᱭ ᱟᱨ ᱦᱮᱸ ᱟᱨ ᱜᱟᱨᱡᱮᱱ ᱜᱮ ᱡᱩᱫᱤ ᱠᱚ ᱞᱟᱹᱭᱟ ᱡᱮ ᱤᱧ ᱚᱠᱟ ᱨᱮᱧ ᱠᱩᱥᱤᱜᱼᱟ ᱚᱸᱰᱮ ᱜᱤᱧ ᱡᱟᱢᱟᱭ ᱠᱟᱭᱟ ᱥᱮᱧ ᱵᱟᱯᱞᱟ ᱠᱟᱭᱟ ᱛᱟᱦᱞᱮ ᱚᱱᱠᱟ ᱫᱚ ᱴᱷᱤᱠ ᱫᱚ ᱵᱟᱝ ᱠᱟᱱᱟ᱾ ᱪᱮᱫᱟᱜ ᱥᱮ ᱠᱩᱲᱤ ᱜᱤᱫᱽᱨᱟᱹ ᱦᱟᱜ ᱥᱮ ᱠᱚᱲᱟ ᱜᱤᱫᱽᱨᱟᱹ ᱦᱟᱜ ᱚᱠᱟ ᱨᱮ ᱠᱩᱥᱤ ᱢᱮᱱᱟᱜ ᱛᱟᱭᱟ ᱩᱱᱤ ᱫᱚ ᱚᱸᱰᱮᱭᱱᱟᱜ ᱜᱮ ᱠᱩᱥᱤ ᱨᱮ ᱛᱟᱦᱮᱱᱟᱭ ᱡᱟᱦᱟᱸᱨᱮ ᱠᱩᱥᱤ ᱵᱟᱝ ᱛᱟᱦᱮᱱ ᱛᱟᱭᱟ ᱚᱸᱰᱮ ᱫᱚ ᱫᱚ ᱢᱟᱱᱮ ᱡᱩᱨ ᱠᱟᱛᱮ ᱡᱟᱢᱟᱭ ᱠᱟᱛᱮ ᱨᱮᱦᱚᱸ ᱩᱱᱤ ᱫᱚ ᱚᱸᱰᱮ ᱫᱚ ᱠᱩᱥᱤ ᱫᱚ ᱵᱟᱭ ᱛᱟᱦᱮᱱ ᱜᱮᱭᱟ ᱦᱮᱸ ᱚᱱᱟᱜᱮᱧ ᱦᱳᱭ ᱚᱱᱟᱜᱤᱧ ᱞᱟᱹᱭᱟ ᱡᱮ ᱢᱟᱱᱮ ᱜᱟᱨᱡᱮᱱ ᱠᱚᱦᱚᱸ ᱵᱩᱡᱷᱟᱹᱣ ᱫᱚᱨᱠᱟᱨ ᱢᱟᱱᱮ ᱵᱷᱚᱵᱤᱥᱚᱛ ᱜᱤᱫᱽᱨᱟᱹᱦᱟᱜ ᱵᱷᱚᱵᱤᱥᱚᱛ ᱞᱟᱹᱜᱤᱫ ᱛᱮ
ᱦᱮᱸ ᱦᱮᱸ ᱟᱫᱚ ᱠᱩᱞᱤ ᱠᱩᱯᱞᱤ ᱫᱚᱨᱠᱟᱨᱚᱜᱼᱟ ᱢᱟᱱᱮ ᱵᱚ ᱜᱟᱛᱮ ᱦᱮᱸ ᱜᱟᱨ ᱜᱟᱨᱡᱮᱱ ᱦᱚᱸ ᱠᱩᱲᱤ ᱜᱤᱫᱽᱨᱟᱹ ᱥᱟᱛᱮ ᱵᱮᱵᱚᱦᱟᱨ ᱜᱟᱛᱮ ᱥᱚᱢᱯᱚᱨᱠᱚ ᱞᱮᱠᱟᱛᱮ ᱵᱮᱵᱚᱦᱟᱨ ᱞᱮᱠᱷᱟᱱ ᱠᱤ ᱟᱡ ᱡᱩᱫᱤ ᱜᱟᱨᱡᱮᱱ ᱵᱟᱵᱟ ᱜᱚᱜᱚ ᱵᱟᱭ ᱞᱟᱹᱭ ᱫᱟᱲᱮᱭᱟᱜᱼᱟ ᱛᱟᱯᱚᱨᱮ ᱟᱨᱚ ᱡᱟᱦᱟᱸᱭ ᱠᱚ ᱠᱟᱹᱠᱤ ᱢᱟ ᱠᱟᱠᱟ ᱠᱚ ᱛᱟᱦᱮᱱᱟᱠᱚ ᱩᱱᱠᱩ ᱦᱚᱸ ᱥᱟᱶᱛᱮ ᱠᱤ ᱜᱟᱛᱮ ᱠᱚᱦᱚᱸ ᱩᱱᱠᱩ ᱞᱟᱹᱭ ᱵᱷᱟᱵ ᱛᱮᱜᱮ ᱡᱩᱫᱤ ᱠᱚ ᱠᱩᱞᱤᱭᱮᱭᱟ ᱚᱱᱟᱜᱮ ᱱᱟᱯᱟᱭᱚᱜᱼᱟ ᱛᱟᱭᱛᱚ ᱦᱩᱸ ᱚᱱᱠᱟ ᱵᱷᱟᱵ ᱛᱮᱜᱮ ᱮᱠᱫᱚᱢ ᱵᱷᱟᱜᱮᱭᱟ᱾
ᱦᱳᱭ ᱟᱨ ᱱᱮᱛᱟᱨ ᱫᱚ ᱱᱚᱜᱼᱚᱭ ᱡᱟᱹᱥᱛᱤ ᱠᱟᱭᱛᱮ ᱟᱜᱤᱨ ᱵᱟᱯᱞᱟ ᱦᱚᱸ ᱧᱮᱞᱚᱜ ᱠᱟᱱᱟ᱾ ᱟᱨ ᱡᱟᱹᱥᱛᱤ ᱠᱟᱭᱛᱮ ᱱᱚᱜᱼᱚᱭ ᱧᱮᱞᱚᱜ ᱠᱟᱱᱟ ᱡᱩᱫᱤ ᱚᱲᱟᱜ ᱦᱚᱲ ᱠᱚ ᱵᱟᱝᱠᱚ ᱢᱟᱱᱟᱣ ᱵᱟᱛ ᱛᱟᱣᱮᱫᱼᱟ ᱛᱟᱦᱚᱞᱮ ᱠᱷᱟᱱ ᱫᱚ ᱢᱟᱱᱮ ᱡᱩᱫᱤ ᱟᱹᱠᱤᱱ ᱛᱟᱞᱟᱨᱮ ᱱᱚᱝᱠᱟ ᱠᱩᱥᱤ ᱠᱩᱯᱥᱤ ᱢᱮᱱᱟᱜᱼᱟ ᱛᱚ ᱫᱚ ᱛᱟᱦᱞᱮ ᱠᱷᱟᱱ ᱫᱚ ᱩᱱᱠᱤᱱ ᱫᱚ ᱟᱸᱜᱤᱨ ᱠᱟᱛᱮ ᱠᱤᱱ ᱵᱟᱯᱞᱟᱜ ᱠᱟᱱ ᱜᱮᱭᱟ ᱟᱨ ᱟᱸᱜᱤᱨ ᱠᱟ ᱛᱮᱠᱚ ᱵᱟᱯᱞᱟᱜ ᱠᱟᱱ ᱨᱮᱦᱚᱸ ᱟᱫᱚ ᱛᱟᱭᱚᱢ ᱛᱮᱫᱚ ᱥᱮ ᱛᱚ ᱢᱟᱱᱟᱣ ᱜᱮ
ᱦᱮᱸ ᱦᱮᱸ ᱢᱟᱱᱟᱣ ᱵᱟᱛᱟᱣ ᱫᱟᱠᱚ ᱦᱮᱸ ᱟᱞᱮ ᱟᱞᱮ ᱱᱚᱛᱮ ᱦᱚᱸ ᱱᱚᱱ ᱝᱠᱟ ᱜᱮ ᱦᱮᱸ ᱟᱞᱮ ᱱᱚᱛᱮ ᱦᱚᱸ ᱱᱚᱝᱠᱟ ᱜᱮ ᱦᱩᱭ ᱵᱟᱲᱟ ᱠᱟᱱᱟ ᱡᱮ ᱱᱚᱝᱠᱟ ᱟᱸᱜᱤᱨ ᱠᱟᱛᱮᱜ ᱜᱮ ᱵᱮᱥᱤᱨ ᱵᱷᱟᱜᱽ ᱦᱩᱭᱩᱜ ᱠᱟᱱᱟ ᱠᱤᱱᱛᱩ ᱯᱚᱨᱮᱛᱮ ᱢᱟᱱᱟᱣ ᱵᱟᱛᱟᱣ ᱫᱟᱠᱚ ᱢᱟᱱᱟᱣ ᱵᱟᱛᱟᱣ ᱫᱚ ᱢᱟᱱᱟᱣ ᱟᱫᱚ ᱯᱚᱨᱮᱛᱮ ᱨᱟᱹᱜᱤ ᱵᱟᱲᱟᱜ ᱠᱟᱱᱟ ᱠᱚ ᱠᱤᱱᱛᱩ ᱢᱟᱱᱟᱣ ᱵᱟᱛᱟᱣ ᱛᱟᱠᱚᱣᱟ ᱛᱚ ᱚᱱᱟ ᱫᱚ ᱞᱟᱦᱟ ᱨᱮᱜᱮ ᱡᱩᱫᱤ ᱠᱩᱞᱤ ᱠᱩᱯᱞᱤ ᱦᱩᱭ ᱠᱚᱜᱼᱟ ᱠᱤ ᱢᱟᱹᱭ ᱵᱟ. ᱵᱟᱹᱵᱩ ᱛᱟᱠᱚ ᱠᱚ ᱞᱟᱹᱭ ᱠᱮᱭᱟ ᱠᱤᱱ ᱚᱲᱟᱜ ᱨᱮ ᱡᱮ ᱟᱹᱞᱤᱧ ᱫᱚ ᱵᱟᱝ ᱟᱹᱞᱤᱧ ᱜᱮ ᱱᱚᱝᱠᱟ ᱧᱮᱞ ᱧᱮᱯᱮᱞ ᱢᱮᱱᱟᱜᱼᱟ ᱠᱤ ᱧᱮᱞ ᱟᱠᱟᱫᱮᱭᱟᱹᱧ ᱦᱮᱸ ᱥᱮ ᱵᱟᱝ ᱛᱟᱦᱚᱞᱮ ᱚᱱᱟ ᱦᱤᱥᱟᱹᱵ ᱛᱮᱠᱷᱟᱱ ᱫᱚ ᱱᱮᱛᱟᱨ ᱦᱮᱸ ᱱᱚᱝᱠᱟ ᱦᱩᱭᱩᱜᱼᱟ ᱛᱟᱯᱚᱨᱮ ᱟᱫᱚ ᱚᱱᱟ ᱫᱚ ᱢᱤᱛ ᱢᱤᱫᱴᱟᱱ ᱨᱟᱹᱥᱠᱟᱹ ᱥᱟᱞᱟᱜ ᱫᱚ ᱵᱟᱝ ᱦᱩᱭᱩᱜ ᱠᱟᱱᱟ ᱯᱚᱨᱚᱛᱷᱚᱢ ᱫᱚ ᱟᱫᱚ ᱠᱟᱹᱴᱤᱡ ᱮᱸᱴᱠᱮᱴᱚᱬᱮ ᱜᱮ ᱥᱤᱨᱡᱟᱹᱜ ᱠᱟᱱᱟ ᱵᱟᱨᱭᱟ ᱯᱚᱨᱤᱵᱟᱨ ᱛᱟᱞᱟᱨᱮ ᱢᱤᱫᱴᱮᱱ ᱠᱟᱹᱭᱡᱟᱹ ᱠᱷᱟᱹᱯᱟᱹᱨᱤ ᱦᱚᱸ ᱤᱭᱟᱹᱜ ᱠᱟᱱᱟ᱾
ᱦᱩᱸ ᱚᱱᱟᱜᱮ
ᱦᱩᱸ ᱟᱨ ᱛᱟᱦᱚᱞᱮ ᱟᱯᱮ ᱫᱚ ᱮᱸ ᱛᱤᱱ ᱵᱟᱨ ᱯᱮ ᱪᱟᱥᱟ
ᱪᱟᱥ ᱞᱮᱠᱟᱛᱮ ᱫᱚ ᱟᱞᱮ ᱥᱮᱫ ᱫᱚ ᱱᱟᱦᱟᱸᱜ ᱵᱟᱨ ᱫᱷᱟᱣ ᱠᱚ ᱪᱟᱥ ᱜᱮᱭᱟ ᱪᱮᱫᱟᱜ ᱥᱮ ᱟᱞᱮ ᱥᱮᱫ ᱫᱚ ᱱᱚᱝᱠᱟ ᱥᱩᱨ ᱠᱚᱨᱮ ᱚᱱᱠᱟ ᱜᱟᱰᱟ ᱠᱚ ᱠᱮᱱᱮᱞ ᱠᱚ ᱛᱟᱯᱚᱨᱮ ᱚᱱᱠᱟ ᱢᱤᱱᱤ ᱠᱚ ᱢᱮᱱᱟᱜ ᱜᱮᱭᱟ ᱛᱚ ᱢᱟᱱᱮ ᱪᱟᱥ ᱵᱟᱥ ᱨᱮᱫᱚ ᱩᱱᱟᱹᱜ ᱚᱥᱩᱵᱤᱫᱟ ᱫᱚ ᱵᱟᱝ ᱦᱩᱭᱩᱜ ᱜᱮᱛᱟᱞᱮᱭᱟ ᱡᱩᱫᱤ ᱱᱮᱛᱟᱨ ᱫᱤᱱ ᱫᱚ ᱡᱩᱫᱤᱭᱳ ᱥᱮᱨᱢᱟ ᱡᱟᱹᱲᱤ ᱟᱥᱟᱛᱮ ᱠᱚ ᱪᱟᱥ ᱜᱮᱭᱟ ᱠᱚ ᱡᱩᱫᱤ ᱥᱮᱢᱟ ᱡᱟᱹᱲᱤ ᱧᱮᱞᱟ ᱡᱩᱫᱤ ᱴᱷᱤᱠ ᱴᱷᱟᱠ ᱵᱟᱭ ᱥᱮᱨᱢᱟ ᱡᱟᱲᱤ ᱡᱩᱫᱤ ᱵᱟᱝ ᱦᱩᱭᱩᱜᱼᱟ ᱛᱟᱦᱮᱞᱮ ᱠᱷᱟᱱ ᱫᱚ ᱩᱱ ᱫᱚ ᱢᱟᱱᱮ ᱢᱤᱱᱤ ᱠᱚᱠᱚ ᱪᱟᱹᱞᱩᱭ ᱜᱮᱭᱟ ᱠᱚ ᱟᱨ ᱵᱟᱝᱠᱷᱟᱱ ᱫᱚ ᱥᱮᱨᱢᱟ ᱡᱟᱹᱲᱤ ᱛᱮ ᱠᱚ ᱪᱟᱥ ᱜᱮᱭᱟ ᱟᱯᱮ ᱥᱮᱫ ᱫᱚ?
ᱦᱮᱸ ᱦᱩᱸ ᱟᱞᱮ ᱥᱮᱫ ᱟᱞᱮ ᱥᱮᱫ ᱫᱚ ᱢᱟᱱᱮ ᱱᱚᱛᱮ ᱫᱚ ᱵᱤᱨ ᱫᱤᱥᱚᱢ ᱠᱟᱱᱟᱞᱮ ᱛᱟᱦᱞᱮ ᱪᱟᱥ ᱫᱚ ᱚᱱᱠᱟ ᱫᱚ ᱵᱟᱝ ᱦᱩᱭᱩᱜ ᱜᱮᱭᱟ ᱢᱟᱱᱮ ᱠᱷᱩᱵᱽ ᱠᱚᱢ ᱦᱩᱭᱩᱜᱼᱟ᱾ ᱥᱮᱨᱢᱟ ᱡᱟᱹᱲᱤ ᱟᱥᱟ ᱛᱮᱜᱮ ᱟᱨ ᱵᱩᱨᱩ ᱫᱟᱥᱱᱟ ᱨᱮᱱᱟᱜ ᱚᱱᱟ ᱡᱷᱟᱨᱱᱟ ᱠᱚ ᱚᱱᱟ ᱞᱤᱸᱜᱤ ᱛᱮᱜᱮ ᱪᱟᱥ ᱫᱚ ᱢᱤᱫᱴᱮᱱ ᱪᱟᱥ ᱫᱚ ᱦᱩᱭᱩᱜᱼᱟ ᱟᱫᱚ ᱡᱮ ᱮᱠᱟᱞ ᱜᱮ ᱵᱟᱞᱮ ᱪᱟᱥᱟ ᱱᱚᱝᱠᱟ ᱵᱮᱯᱟᱨ ᱫᱚ ᱵᱟᱝ ᱪᱟᱥ ᱫᱚᱞᱮ ᱪᱟᱥ ᱜᱮᱭᱟ ᱟᱨ ᱵᱮᱥᱤᱨ ᱵᱷᱟᱜᱽ ᱜᱮ ᱥᱮᱨᱢᱟ ᱡᱟᱹᱲᱤ ᱛᱮᱜᱮ ᱪᱟᱥᱵᱟᱥ ᱦᱩᱭᱩᱜ ᱜᱮᱭᱟ ᱦᱩᱸ ᱟᱨ ᱥᱚᱵᱡᱤ ᱠᱚ ᱥᱚᱵᱡᱤ ᱠᱚᱫᱚ ᱪᱮᱫ ᱠᱚᱯᱮ ᱪᱟᱥᱟ?
ᱥᱚᱵᱡᱤ ᱠᱚᱫᱚ ᱱᱚᱜᱼᱚᱭ ᱪᱟᱥ ᱵᱟᱲᱟᱭ ᱜᱮᱭᱟᱞᱮ ᱡᱮᱢᱚᱱ ᱵᱷᱮᱱᱰᱤ ᱠᱚ ᱡᱷᱤᱸᱜᱟᱹ ᱠᱚ ᱛᱟᱯᱚᱨᱮ ᱠᱚᱨᱚᱞᱟ ᱠᱚ ᱛᱟᱯᱚᱨᱮ ᱵᱷᱚᱨᱵᱷᱚᱴᱤ ᱠᱚ ᱚᱱᱟ ᱠᱚᱞᱮ ᱪᱟᱥ ᱵᱟᱲᱟᱭ ᱜᱮᱭᱟ ᱚᱱᱟ ᱫᱚ ᱢᱟᱱᱮ ᱚᱲᱟᱜ ᱵᱟᱲᱜᱮ ᱠᱚᱨᱮᱞᱮ ᱪᱟᱥ ᱵᱟᱲᱟᱭ ᱜᱮᱭᱟ ᱵᱟᱹᱫ ᱠᱚᱨᱮ ᱫᱚ ᱵᱟᱹᱫᱽ ᱠᱷᱮᱛ ᱨᱮ ᱱᱮᱛᱟᱨ ᱫᱤᱱ ᱫᱚ ᱡᱟᱹᱥᱛᱤ ᱠᱟᱭ ᱛᱮ ᱢᱟᱱᱮ ᱫᱟᱜ ᱫᱟᱜ ᱰᱟᱵᱨᱟᱜ ᱟᱛᱚ ᱟᱫᱚ ᱦᱩᱸ
ᱛᱚ ᱛᱟᱦᱚᱞᱮ ᱦᱩᱲᱩ ᱪᱟᱥ ᱜᱮ ᱵᱮᱥᱤᱨ ᱵᱷᱟᱜ ᱦᱩᱭᱩᱜᱳᱜᱼᱟ ᱟᱫᱚ ᱚᱱᱟ ᱫᱚ ᱡᱚᱢ ᱡᱚᱢ ᱥᱩᱢᱩᱱ ᱞᱮᱠᱟ ᱜᱮ
ᱦᱳᱭ ᱦᱳᱭ ᱡᱚᱢ ᱥᱩᱢᱩᱢ ᱞᱮᱠᱟᱜᱮ
ᱦᱮᱸ ᱚᱲᱟᱜ ᱡᱚᱢ ᱞᱮᱠᱟ ᱜᱮ ᱡᱟᱥᱮ ᱠᱤᱨᱤᱧ ᱠᱤᱨᱤᱧ ᱟᱞᱚ ᱦᱩᱭᱩᱜ ᱢᱟ ᱚᱱᱟ ᱦᱤᱥᱟᱹᱵ ᱛᱮᱜᱮ ᱦᱩᱸ ᱦᱩᱸ
ᱟᱯᱮ ᱥᱮᱫ ᱫᱚ ᱛᱚᱵᱮ ᱪᱮᱫ ᱞᱮᱠᱟ? ᱱᱚᱣᱟ ᱥᱚᱵᱡᱤ ᱠᱚᱫᱚ ᱪᱟᱥ ᱵᱟᱲᱟᱭ ᱜᱮᱭᱟ
ᱦᱮᱸ, ᱥᱚᱵᱡᱤ ᱫᱚᱞᱮ ᱦᱮᱸ ᱥᱚᱵᱽᱡᱤ ᱫᱚᱞᱮ ᱪᱟᱥ ᱜᱮᱭᱟ ᱪᱟᱥ ᱫᱚ, ᱮᱢᱱᱤ ᱡᱮ ᱠᱤᱨᱤᱧᱟᱞᱮ ᱚᱱᱠᱟ ᱫᱚ ᱵᱟᱝ᱾ ᱚᱝᱠᱟ ᱞᱮᱠᱟ ᱫᱚ ᱦᱩᱭᱩᱜ ᱛᱟᱞᱮᱭᱟ ᱤᱭᱟᱹ ᱫᱚ, ᱟᱫᱚ ᱜᱟᱰᱟ ᱠᱚᱨᱮ ᱢᱮᱱᱟᱜ ᱛᱟᱞᱮᱭᱟ ᱚᱱᱟ ᱫᱟᱜ ᱛᱮᱜᱮ ᱦᱩᱭ ᱫᱚ ᱦᱩᱭᱩᱜᱼᱟ ᱾ ᱦᱩᱸ ᱟᱨ
ᱟᱪᱪᱷᱟ ᱾
ᱚᱱᱟ ᱦᱚᱸ ᱚᱱᱠᱟ ᱵᱷᱟᱵ ᱛᱮᱜᱮ ᱪᱟᱥ ᱫᱚᱞᱮ ᱪᱟᱥᱟ ᱟᱨ
ᱛᱟᱦᱚᱞᱮ ᱠᱷᱟᱱ ᱟᱯᱮ ᱥᱮᱫ ᱫᱚ ᱢᱟᱱᱮ ᱟᱯᱮ ᱫᱤᱥᱚᱢ ᱫᱚ ᱱᱚᱝᱠᱟ ᱫᱟᱜ ᱠᱚᱛᱮ ᱫᱚ ᱡᱮᱢᱚᱱ ᱧᱩ ᱫᱟᱜ ᱠᱚᱛᱮ ᱜᱟᱥᱟᱣ ᱜᱤᱛᱤᱞ ᱫᱟᱜ ᱛᱩᱯᱩᱱ ᱫᱟᱜ ᱚᱱᱟ ᱠᱚᱛᱮ ᱫᱚ ᱱᱚᱝᱠᱟ ᱥᱩᱵᱤᱫᱟ ᱜᱮᱭᱟᱯᱮ ᱥᱮ ᱱᱚᱝᱠᱟ ᱠᱟᱹᱴᱤᱡ ᱯᱮ ᱚᱥᱩᱵᱤᱫᱟ ᱧᱚᱜ ᱜᱮᱭᱟ ᱮᱴᱠᱮᱴᱚᱬᱮ ᱧᱚᱜ ᱜᱮᱭᱟᱯᱮ ᱫᱟᱜ ᱠᱚᱛᱮ ᱫᱚ ᱾
ᱫᱚ ᱚᱱᱠᱟ ᱛᱚ ᱟᱞᱮ ᱥᱮᱫ ᱫᱚ ᱚᱥᱩᱵᱤᱫᱟ ᱫᱚ ᱵᱟᱹᱱᱩᱜᱼᱟ ᱚᱱᱟ ᱤᱫᱤ ᱠᱟᱛᱮ ᱫᱚ ᱧᱩ ᱩ ᱵᱚᱞᱚ ᱛᱩᱯᱩ ᱵᱚᱞᱚ ᱦᱮᱸ, ᱡᱮ ᱰᱟᱹᱝᱨᱤ ᱠᱟᱲᱟ, ᱢᱮᱨᱚᱢ ᱩᱱᱠᱩ ᱵᱷᱤᱲᱤ ᱠᱚ ᱡᱮ ᱧᱩ ᱫᱟᱜ ᱵᱟᱝᱠᱚ ᱧᱟᱢᱟ, ᱫᱷᱚᱨᱚᱱ ᱫᱤᱱ ᱚᱱᱠᱟ ᱫᱚ ᱵᱟᱝ ᱡᱷᱚᱛᱚ ᱜᱮ ᱴᱷᱤᱠ ᱜᱮᱭᱟ ᱠᱤᱱᱛᱩ ᱟᱞᱮ ᱪᱟᱥ ᱤᱫᱤ ᱠᱟᱛᱮᱜ ᱜᱮ ᱠᱟᱹᱴᱤᱡ ᱯᱚᱨᱚᱵᱮᱞᱮᱢ ᱛᱟᱞᱮᱭᱟ ᱵᱚᱞᱛᱮ ᱚᱱᱟ ᱵᱟᱨ ᱫᱷᱟᱹᱣ ᱪᱟᱥ ᱫᱚ ᱵᱟᱞᱮ ᱪᱟᱥᱟ ᱢᱤᱫ ᱫᱷᱟᱹᱣ ᱜᱮᱞᱮ ᱪᱟᱥᱟ ᱟᱨ ᱧᱩ ᱫᱟᱜ ᱫᱚ ᱟᱞᱮ ᱥᱮᱫ ᱫᱚ ᱢᱟᱱᱮ ᱤᱭᱟᱹ ᱠᱷᱚᱱᱟᱜ ᱜᱮ ᱵᱳᱨᱤᱝ ᱢᱮᱱᱟᱜᱼᱟ ᱠᱤᱪᱷᱩ ᱠᱤᱪᱷᱩ ᱫᱚ ᱾ ᱟ ᱚᱲᱟᱜ ᱨᱮᱜᱮ ᱯᱟᱨᱥᱚᱱᱟᱞ ᱦᱚᱸᱠᱚ ᱵᱳᱨᱤᱝ ᱡᱚᱱᱚ ᱠᱟᱱᱟ, ᱟᱫᱚ ᱵᱳᱨᱤᱝ ᱫᱚ ᱢᱟᱱᱮ ᱞᱟᱛᱟᱨ ᱜᱮᱭᱟ, ᱢᱟᱱᱮ ᱞᱮᱭᱟᱨ ᱴᱟᱜ ᱫᱚ ᱞᱟᱛᱟᱨ ᱧᱚᱜ ᱜᱮᱭᱟ ᱰᱮᱲᱥᱚ ᱟᱲᱟᱭᱥᱚ ᱾ ᱚᱱᱠᱟ ᱯᱩᱴ ᱨᱮ ᱫᱟᱜ ᱛᱟᱞᱮ, ᱟᱫᱚ ᱫᱟᱜ ᱢᱟ ᱫᱷᱤᱨᱤ ᱞᱟᱛᱟᱨ ᱨᱮᱱᱟᱜ ᱫᱟᱜ ᱫᱚ ᱵᱷᱟᱜᱮ ᱦᱩᱭᱩᱜᱼᱟ ᱾ ᱚᱱᱠᱟ ᱵᱷᱟᱵ ᱛᱮᱜᱮ ᱤᱭᱟᱹ ᱦᱩᱭᱩᱜᱼᱟ ᱾
ᱟᱪᱪᱷᱟ
ᱚ ᱛᱟᱦᱚᱞᱮ ᱟᱯᱮ ᱥᱮᱫ ᱫᱚ ᱚᱱᱟ ᱠᱚᱫᱚ ᱚᱥᱩᱵᱤᱫᱟ ᱫᱚ ᱵᱟᱹᱱᱩᱜᱼᱟ ᱾
ᱵᱟᱝ ᱵᱟᱝ ᱟᱞᱮᱮᱥᱮᱫ ᱫᱚ ᱚᱱᱠᱟ ᱫᱟᱜ ᱫᱤᱥᱚᱢ ᱜᱮᱛᱚ ᱚᱱᱠᱟ ᱚᱥᱩᱵᱤᱫᱟ ᱫᱚ ᱵᱟᱹᱱᱩᱜ ᱟᱠᱟᱫᱟ, ᱟᱞᱮ ᱫᱚ ᱢᱟᱱᱮ ᱧᱩ ᱫᱟᱜ ᱦᱚᱸ ᱚᱲᱟᱜ ᱚᱲᱟᱜ ᱯᱨᱚᱛᱤ ᱜᱮ ᱡᱷᱚᱛᱚ ᱦᱚᱲᱟᱜ ᱜᱮ ᱵᱳᱨᱤᱝ ᱠᱚ ᱦᱮᱱᱟᱜ ᱾ ᱡᱚᱛᱚ ᱦᱚᱲ ᱜᱮ ᱢᱮᱱᱟᱜ ᱜᱮᱛᱟ ᱠᱚᱣᱟ ᱟᱨ ᱱᱚᱝᱠᱟ ᱛᱩᱯᱩᱱ ᱞᱟᱹᱜᱤᱫ ᱠᱚᱦᱚᱸ ᱯᱩᱠᱷᱨᱤ ᱠᱚ ᱢᱮᱱᱟᱜ ᱜᱮᱭᱟ ᱟᱨ ᱢᱟᱱᱮ ᱯᱩᱠᱷᱨᱤ ᱠᱚ ᱢᱮᱱᱟᱜᱼᱟ, ᱛᱟᱯᱚᱨᱮ ᱩᱱᱠᱩ ᱜᱟᱰᱟᱼᱢᱩᱸᱰᱩ ᱠᱚ ᱥᱩᱨ ᱨᱮᱜᱮ ᱢᱮᱱᱟᱜᱼᱟ᱾ ᱡᱮᱢᱚᱱ ᱩᱱᱠᱩ ᱰᱟᱝᱨᱤ, ᱢᱮᱨᱚᱢ ᱠᱚᱼᱼ ᱛᱩᱯᱩ ᱞᱟᱹᱜᱤᱫ ᱦᱚᱸ ᱚᱱᱟ ᱦᱚᱸ ᱚᱥᱩᱵᱤᱫᱟ ᱵᱟᱝ ᱦᱩᱭᱩᱜ ᱜᱮᱛᱟᱞᱮᱭᱟ᱾
ᱦᱩᱸ, ᱛᱟᱦᱞᱮ ᱱᱤᱭᱟᱹ ᱵᱮᱲᱟ ᱫᱚ ᱱᱤᱝᱠᱟᱹᱜ ᱜᱮ ᱟᱨᱚ ᱨᱚᱯᱚᱲ ᱦᱩᱭᱩᱜᱼᱟ, ᱦᱮᱸ᱾
ᱦᱮᱸ ᱛᱚ᱾